ᱦᱩᱸ ᱾
ᱦᱮ ᱥᱟᱹᱜᱩᱱ ᱥᱤᱸᱜᱟᱹᱲ ᱾
ᱥᱟᱹᱜᱩᱱ ᱥᱤᱸᱜᱟᱹᱲ, ᱟᱹᱰᱤ ᱟᱭᱢᱟ ᱟᱭᱢᱟ ᱥᱟᱨᱦᱟᱣ, ᱟᱹᱰᱤ ᱫᱤᱱ ᱯᱚᱨᱮ ᱵᱤᱱ ᱠᱚᱞ ᱠᱮᱫᱼᱟ?
ᱦᱮᱸ ᱟᱹᱰᱤ ᱫᱤᱱ ᱯᱚᱨᱮ ᱜᱮ, ᱱᱟᱯᱟᱭ ᱵᱟᱲᱟ ᱜᱮᱛᱚ?
ᱦᱮᱸ ᱱᱟᱯᱟᱭ ᱵᱟᱲᱟ ᱜᱮ᱾
ᱟᱪᱪᱷᱟ ᱟᱪᱪᱷᱟ, ᱚᱲᱟᱜ ᱠᱚᱨᱮ ᱢᱚᱸᱡᱽ ᱵᱟᱲᱟ ᱜᱮᱠᱚ ᱵᱟᱵᱟ ᱛᱟᱠᱚ?
ᱦᱮᱸ ᱢᱚᱸᱡᱽ ᱵᱟᱲᱟ ᱜᱮ᱾
ᱟᱪᱪᱷᱟ ᱵᱟᱦ ᱾
ᱵᱟᱹᱦᱩ, ᱵᱟᱹᱦᱩ ᱟᱹᱜᱩ ᱠᱟᱛᱮᱫ ᱵᱤᱱ ᱦᱤᱲᱤᱧ ᱠᱮᱫ ᱞᱤᱧ ᱫᱚ ᱟᱹᱞᱤᱧ ᱫᱚ ᱾
ᱦᱮᱸ ᱵᱟᱦᱩ ᱟᱜᱩ ᱠᱟᱛᱮᱫ ᱟᱨ ᱚᱲᱟᱜ ᱠᱚᱨᱮᱱᱟᱜ ᱡᱟ ᱪᱟᱯ ᱵᱟᱹᱲᱛᱤᱭ ᱟᱠᱟᱱᱟ ᱾ ᱦᱮᱸ ᱾ ᱛᱟᱯᱚ ᱛᱮ ᱚᱲᱟᱜ ᱜᱚᱝᱠᱮ ᱦᱮᱡ ᱠᱟᱛᱮ ᱫᱚ ᱫᱚᱢᱮ ᱠᱷᱚᱫ ᱫᱚᱢᱮ ᱠᱟᱹᱢᱤ ᱵᱟᱹᱲᱛᱤᱭ ᱟᱠᱟᱱᱟ ᱟᱨᱚ ᱾ ᱦᱮᱸᱥᱮ ᱦᱤᱨᱤ ᱦᱚᱸ ᱵᱟᱝ ᱵᱤᱱ ᱦᱤᱡᱩᱜ ᱠᱟᱱᱟ, ᱛᱤᱥ ᱵᱮᱱ ᱦᱤᱡᱩᱜᱼᱟ?
ᱜᱚᱢᱠᱮ ᱪᱟᱞᱟᱜ ᱦᱩᱭᱩᱜᱼᱟ ᱾
ᱫᱮᱞᱟ ᱫᱮᱞᱟ ᱫᱮᱞᱟ
ᱟᱫᱚ ᱱᱮᱠᱥᱴ ᱤᱭᱟᱹ ᱛᱚ ᱢᱮᱱᱟᱜ ᱛᱟᱵᱚᱱᱟ ᱥᱚᱨᱦᱟᱭ, ᱥᱚᱨᱦᱟᱭ ᱨᱮ ᱧᱮᱞ ᱦᱩᱭᱩᱜᱼᱟ᱾
ᱟᱪᱪᱷᱟ ᱴᱷᱤᱠ ᱜᱮᱭᱟ ᱢᱮᱛᱟᱭᱟ ᱞᱤᱧ ᱢᱟ ᱠᱷᱟᱱ ᱨᱮᱰᱤ ᱠᱟᱜᱼᱟᱭ, ᱦᱮᱸ ᱥᱮ ᱾
ᱦᱮᱸ ᱜᱚᱝᱠᱮ ᱾
ᱴᱷᱤᱠ ᱴᱷᱤᱠ ᱴᱷᱤᱠ ᱟᱹᱰᱤ ᱢᱚᱡᱽ ᱾ ᱱᱤᱛᱚᱜ ᱫᱚ ᱜᱚᱝᱠᱮ ᱮᱠᱷᱟᱱ ᱱᱚᱜᱼᱚᱭ ᱮᱠᱷᱟᱱ ᱟᱨ ᱚᱲᱟᱜ ᱥᱮᱫ ᱨᱮᱜᱮ ᱢᱮᱱᱟᱜ ᱞᱤᱧᱟ ᱟᱹᱛᱩ ᱫᱤᱥᱚᱢ ᱫᱚ᱾
ᱟᱪ
ᱮ ᱦᱮᱸ ᱾ ᱛᱮᱫᱚ ᱦᱟᱜ ᱮᱠᱷᱟᱱ ᱱᱤᱛᱚᱜ ᱫᱚ ᱡᱚᱢ ᱵᱟᱲᱟ ᱠᱚᱫᱚ ᱱᱚᱜᱼᱚᱭ ᱦᱩᱭ ᱵᱟᱲᱟ ᱟᱠᱟᱱᱟ ᱦᱟᱜ ᱠᱷᱟᱱ ᱾ ᱡᱚᱢ ᱵᱟᱲᱟ ᱠᱚ ᱦᱩᱭ ᱟᱠᱟᱱᱟ ᱥᱮ ᱟᱣᱨᱤ?
ᱜᱚᱝᱠᱮ ᱟᱹᱣᱨᱤᱭᱟᱜᱼᱟ ᱢᱚᱴᱟ ᱢᱩᱴᱤ ᱥᱟᱲᱮ ᱫᱚᱥᱴᱟ ᱥᱮᱫ ᱡᱚᱢ ᱦᱩᱭᱩᱜᱼᱟ ᱱᱟᱜ ᱾
ᱟᱪᱪᱷᱟ ᱜᱚᱝᱠᱮ, ᱟᱪᱪᱷᱟ ᱟᱪᱪᱷᱟ ᱟᱪᱪᱷᱟ ᱟᱪᱪᱷᱟ ᱾
ᱟᱫᱚ ᱱᱤᱛᱳᱜ ᱫᱚ, ᱦᱩᱸ ᱾ ᱟᱞᱟᱫᱟ, ᱟᱞᱟᱫᱟ ᱡᱟᱭᱜᱟ ᱦᱮᱡ ᱦᱩᱭ ᱟᱠᱟᱱᱟ ᱛᱚ ᱜᱚᱝᱠᱮ, ᱤᱭᱟᱹ ᱦᱮᱡ ᱦᱩᱭ ᱫᱩᱵᱟᱭ ᱦᱮᱡ ᱦᱩᱭ ᱟᱠᱟᱱᱟ ᱛᱚ ᱾
ᱟᱪᱪᱷᱟ ᱟᱪᱪᱷᱟ ᱟᱪᱪᱷᱟ, ᱚ ᱜᱚᱝᱠᱮ ᱚ ᱾ ᱛᱤᱥ ᱪᱟᱞᱟᱣ ᱚᱱᱛᱮ ᱫᱚ ᱦᱩᱭ ᱟᱠᱟᱱᱟ?
ᱜᱚᱝᱠᱮ ᱪᱟᱞᱟᱜ ᱦᱮᱡ ᱦᱩᱭ ᱟᱠᱟᱱᱟ ᱢᱚᱴᱟᱢᱩᱴᱤ ᱛᱩᱨᱩᱭ ᱪᱟᱸᱫᱳ ᱜᱟᱱ ᱦᱩᱭᱩᱜ ᱠᱟᱱᱟ ᱾
ᱚ ᱟᱪᱪᱷᱟ ᱟᱪᱪᱷᱟ ᱵᱟᱦ ᱟᱹᱰᱤ ᱢᱚᱡᱽ ᱟᱹᱰᱤ ᱢᱚᱡᱽ᱾ ᱛᱮᱦᱤᱧ ᱟᱵᱚ, ᱛᱮᱦᱤᱧ ᱟᱵᱚ ᱥᱟᱱᱛᱟᱲ ᱦᱚᱸ ᱱᱚᱣᱟ ᱡᱟᱭᱜᱟ ᱨᱮ ᱪᱟᱞᱟᱣ ᱞᱟᱹᱠᱛᱤ ᱠᱟᱱᱟ ᱟᱫᱚ ᱟᱹᱰᱤ ᱫᱤᱱ ᱠᱚᱞ ᱵᱟᱝ ᱦᱩᱭ ᱟᱠᱟᱱ ᱛᱮ ᱟᱫᱚ ᱟᱹᱞᱤᱧ ᱦᱚᱸ ᱵᱟᱝᱞᱤᱧ ᱵᱟᱲᱟᱭ ᱠᱟᱱ ᱛᱟᱦᱮᱸᱫ ᱾ ᱜᱮ ᱛᱟᱦᱞᱮ ᱚᱠᱟ ᱞᱮᱠᱟᱱ ᱡᱟᱭᱜᱟ ᱨᱮᱛᱚ ᱢᱮᱱᱟᱜ ᱵᱤᱱᱟ ᱵᱟ, ᱟᱹᱰᱤ ᱟᱸᱡᱚᱢ ᱠᱟᱛᱮ ᱟᱹᱰᱤ ᱠᱩᱥᱤᱞᱤᱧ ᱵᱩᱡᱟᱹᱣ ᱠᱮᱫᱟ ᱚᱲᱟᱜ ᱠᱚ ᱼᱼ ᱠᱮ ᱞᱤᱧ ᱢᱮᱛᱟᱭᱟ ᱦᱮᱸ ᱵᱟᱝ?
ᱦᱮᱸ ᱜᱚᱝᱠᱮ ᱦᱮᱸ
ᱵᱟᱝ ᱵᱟᱝ ᱮᱠᱫᱚᱢ ᱟᱹᱰᱤ ᱨᱟᱹᱥᱠᱟᱹ ᱠᱷᱚᱵᱚᱨ ᱱᱚᱣᱟ ᱢᱤᱫᱴᱮᱱ ᱥᱟᱱᱛᱟᱲ ᱟᱵᱚ ᱱᱚᱣᱟ ᱡᱟᱭᱜᱟ ᱨᱮ ᱪᱟᱞᱟᱣ ᱠᱟᱛᱮ ᱦᱮᱸ ᱵᱟᱝ? ᱱᱚᱝᱠᱟᱱ ᱴᱷᱟᱶ ᱨᱮ ᱵᱟᱦ ᱟᱹᱰᱤ ᱢᱚᱡᱽ, ᱟᱹᱰᱤ ᱢᱚᱡᱽ ᱾
ᱠᱟᱹᱢᱤ ᱦᱮᱸ ᱜᱚᱢᱠᱮ ᱾
ᱱᱤᱛ ᱟᱞᱤᱧ ᱛᱮᱦᱮᱧ ᱱᱚᱣᱟ ᱢᱟ ᱛᱮᱦᱮᱧ ᱡᱟᱠ ᱫᱩᱵᱟᱭ ᱨᱮ ᱛᱟᱦᱮᱸ ᱠᱟᱛᱮᱫᱼᱼ ᱛᱮ ᱥᱟᱹᱨᱤ ᱜᱮ ᱛᱮᱦᱮᱧ ᱥᱟᱱᱛᱟᱲ ᱥᱟᱶᱛᱟ ᱚᱠᱟᱞᱮᱠᱟ ᱥᱟᱱᱛᱟᱞ ᱢᱤᱰᱤᱭᱟᱢ ᱠᱚ ᱪᱟᱞᱟᱜ ᱠᱟᱱᱟ ᱠᱷᱚᱵᱚᱨ ᱠᱚᱞᱤᱧᱼᱼ ᱦᱟᱛᱟᱣ ᱵᱟᱲᱟᱭᱮᱫᱟ ᱥᱮ ᱵᱟᱝ?
ᱥᱟᱱᱛᱟᱞᱤ ᱢᱤᱰᱤᱭᱟᱢ ᱟᱵᱚ ᱳᱭᱮᱥᱴ ᱵᱮᱝᱜᱚᱞ ᱨᱮᱱᱟᱜ ᱠᱷᱚᱵᱚᱨ ᱫᱚ ᱢᱳᱴᱟᱢᱩᱴᱤ ᱧᱟᱢᱚᱜ ᱠᱟᱱᱟ ᱱᱤᱛᱚᱜ ᱢᱟᱼᱼ ᱮᱻ ᱥᱟᱱᱛᱟᱞᱤ ᱢᱤᱰᱤᱭᱟᱢ ᱛᱮ ᱠᱚᱞᱮᱡᱽ ᱦᱚᱸ ᱪᱟᱹᱞᱩ ᱟᱠᱟᱱᱟ ᱥᱮ ᱪᱮᱫ ᱚᱱᱠᱟ ᱟᱨᱠᱤᱼᱼ ᱟᱸᱡᱚᱢ ᱠᱟᱜ ᱟᱹᱧ ᱟᱨᱠᱤ ᱵᱟᱲᱟᱭ ᱫᱚ ᱵᱟᱹᱧ ᱵᱟᱲᱟᱭᱟ ᱩᱱᱟᱜᱲ ᱫᱚ ᱾ ᱢᱟᱱᱮ ᱥᱟᱱᱛᱟᱞᱤ ᱢᱤᱰᱤᱭᱟᱢ ᱛᱮ ᱯᱟᱲᱦᱟᱣ ᱪᱟᱞᱟᱜ ᱠᱟᱱᱟ ᱥᱮ ᱪᱮᱫ?
ᱟᱪᱪᱷᱟ ᱟᱪᱪᱷᱟ ᱟᱪᱪᱷᱟ ᱦᱮᱸ ᱜᱚᱝᱠᱮ ᱦᱮᱸ, ᱚᱞ ᱯᱟᱲᱦᱟᱣ ᱢᱟ ᱪᱟᱞᱟᱜ ᱠᱟᱱ ᱜᱮ ᱦᱮᱸ ᱥᱮ ᱟᱫᱚᱼᱼ ᱚᱱᱟᱜᱮ ᱮᱢᱚᱱ ᱱᱚᱣᱟ ᱠᱚᱨᱮᱱᱟᱜ ᱢᱤᱫᱴᱮᱱᱼᱼ ᱫᱚᱥᱟ ᱧᱮᱞᱚᱜ ᱠᱟᱱᱟ ᱥᱟᱱᱛᱟᱲᱤ ᱢᱤᱰᱤᱭᱟᱢ ᱨᱮᱱᱟᱜ ᱦᱚᱸ ᱾ ᱢᱮᱱᱠᱷᱟᱱ ᱦᱚᱜᱼ ᱚᱭ ᱡᱮ ᱟᱹᱛᱩ ᱫᱤᱥᱚᱢ ᱠᱚᱨᱮ ᱜᱚᱝᱠᱮ ᱟᱪᱪᱷᱟ ᱜᱚᱝᱠᱮ ᱚᱱᱟ ᱟᱹᱛᱩ ᱡᱚᱠᱷᱚᱱ ᱵᱤᱱ ᱛᱟᱦᱮᱸ ᱼᱼ ᱟᱹᱛᱩ ᱫᱤᱥᱚᱢ ᱠᱚᱨᱮ ᱚᱱᱛᱮᱨᱮᱱᱤ ᱢᱟᱹᱭ ᱵᱟᱹ ᱵᱩᱠᱚ ᱯᱟᱲᱦᱟᱣ ᱦᱚᱪᱚᱭᱮᱫ ᱠᱚ ᱛᱟᱦᱮᱸᱫ ᱱᱚᱣᱟ ᱥᱟᱱᱛᱟᱞᱤ ᱢᱤᱰᱤᱭᱟᱢ ᱛᱮ ᱾
ᱦᱮᱸ ᱜᱚᱝᱠᱮ ᱱᱚᱛᱮ ᱟᱞᱮ ᱥᱮᱫ ᱨᱮᱱ ᱫᱚ, ᱟᱞᱮ ᱚᱱᱟ ᱠᱚᱨᱮᱱ ᱤᱥᱠᱩᱞ ᱨᱮᱫᱚ ᱢᱚᱴᱟᱢᱩᱴᱤᱼᱼ ᱯᱨᱟᱭ ᱜᱤᱫᱽᱨᱟᱹ ᱠᱚ ᱚᱞ ᱯᱟᱲᱦᱟᱜ ᱠᱟᱱ ᱛᱟᱦᱮᱸᱱᱟ ᱥᱟᱱᱛᱟᱞᱤ ᱢᱤᱰᱤᱭᱟᱢ ᱛᱮ ᱾
ᱟᱪᱪᱷᱟ ᱾
ᱢᱟᱱᱮ ᱯᱨᱟᱭᱞᱮᱠᱟ ᱜᱮ ᱟᱨᱠᱤ ᱱᱚᱸᱰᱮ ᱡᱟᱦᱟᱸ ᱟᱞᱮ ᱥᱩᱼᱼ ᱥᱩᱨ ᱨᱮ ᱡᱟᱦᱟᱸᱼᱼ ᱢᱟᱱᱮ ᱵᱤᱫᱽᱫᱟᱹᱜᱟᱲ ᱢᱮᱱᱟᱜᱼᱟ, ᱚᱱᱟ ᱫᱚ ᱢᱟᱱᱮ ᱚᱨᱫᱷᱮᱠᱼᱼ ᱢᱟᱱᱮ ᱥᱟᱱᱛᱟᱞᱤ ᱚᱨᱫᱷᱮᱠ ᱵᱮᱝᱜᱚᱞᱤ ᱚᱱᱠᱟ ᱢᱤᱫᱴᱟᱝ ᱤᱭᱟᱹ ᱚᱱᱠᱟᱱᱟᱜ ᱤᱥᱠᱩᱞ ᱠᱟᱱᱟ ᱟᱨᱠᱤ ᱾
ᱵᱟᱥ ᱟᱹᱰᱤ ᱢᱚᱡᱽ ᱦᱮᱸ ᱾ ᱛᱟᱦᱚᱞᱮ ᱜᱚᱝᱠᱮ ᱚᱸᱰᱮ ᱢᱟᱪᱮᱫ ᱠᱚᱫᱚ ᱢᱮᱱᱟᱜ ᱠᱚᱣᱟ ᱥᱮ ᱚᱠᱟ ᱞᱮᱠᱟ?
ᱢᱟᱪᱮᱫ ᱫᱚ ᱜᱚᱝᱠᱮ ᱚᱱᱠᱟ ᱯᱨᱟᱭ ᱴᱤᱪᱟᱨ ᱟᱨᱠᱤ ᱡᱟᱦᱟᱸᱭ ᱚᱱᱠᱟ ᱚᱱᱠᱟ ᱠᱚ ᱛᱟᱦᱮᱸ ᱠᱟᱱᱟ ᱩᱱ ᱥᱚᱢᱚᱭ ᱫᱚ ᱾
ᱟᱪᱪᱷᱟ ᱦᱮᱸ ᱾
ᱦᱮᱸᱥᱮ ᱟᱠᱚᱣᱟᱜ ᱤᱪᱪᱷᱟ ᱛᱮᱠᱚ ᱯᱟᱲᱦᱟᱣ ᱵᱟᱭᱮᱫ ᱠᱚ ᱛᱟᱦᱮᱱᱟ ᱱᱮᱛᱟᱨ ᱫᱚ ᱯᱟᱨᱢᱟᱱᱮᱱᱴ ᱠᱚ ᱮᱫ ᱠᱚᱣᱟ ᱥᱮ ᱵᱟᱹᱧ ᱵᱟᱲᱟᱭᱟ ᱾
ᱟᱪᱪᱷᱟ ᱟᱶᱪᱷᱟ ᱾ ᱜᱚᱝᱠᱮ ᱦᱚᱜᱼ ᱱᱟ ᱢᱤᱫᱴᱮᱱ ᱢᱟᱨᱟᱝ ᱫᱚᱥᱟ ᱠᱟᱱᱟ, ᱱᱤᱛ ᱫᱷᱟᱹᱵᱤᱡ ᱛᱮ ᱧᱮᱞᱚᱜ ᱠᱟᱱᱟ ᱢᱟᱪᱮᱫ ᱠᱚᱨᱮᱱᱟᱜ ᱥᱟᱱᱛᱟᱞᱤ ᱢᱤᱰᱤᱭᱟᱢ ᱨᱮᱼᱼ ᱟᱹᱰᱤ ᱟᱱᱟᱴᱠ ᱮᱴᱠᱚᱴᱚᱬᱮ ᱢᱮᱱᱟᱜᱼᱟ ᱜᱚᱢᱠᱮ, ᱮᱢᱚᱱ ᱢᱤᱫᱴᱮᱱ ᱯᱚᱨᱤᱥᱛᱤᱛᱤ ᱱᱤᱛᱚᱜ ᱛᱮᱭᱟᱨ ᱟᱠᱟᱱᱟ ᱦᱮᱸ ᱾ ᱡᱟᱦᱟᱸᱭ ᱠᱚ ᱢᱟᱹᱭ ᱵᱟᱹᱵᱩ ᱛᱟᱠᱚ ᱠᱚ ᱯᱟᱲᱦᱟᱜ ᱠᱟᱱᱟ ᱩᱱᱠᱩ ᱦᱚᱸᱠᱚ ᱵᱟᱲᱟᱭᱟ ᱱᱚᱣᱟ ᱦᱮᱸ ᱥᱮ ᱾
ᱦᱩᱸ ᱚᱸ
ᱛᱟᱦᱚᱞᱮ ᱜᱚᱝᱠᱮ ᱛᱟᱦᱞᱮ ᱜᱚᱝᱠᱮ ᱛᱟᱦᱮ ᱚᱲᱟᱜ ᱫᱚ? ᱛᱚ ᱚᱠᱟ ᱞᱮᱠᱟ ᱢᱮᱱᱟᱭᱟ ᱱᱟᱯᱟᱭ ᱜᱮᱭᱟᱭ ᱛᱚ ᱩᱱᱤ ᱦᱚᱸ?
ᱚᱲᱟᱜ ᱜᱚᱢᱠᱮ ᱱᱟᱯᱟᱭ ᱜᱮ ᱢᱮᱱᱟᱭᱟ ᱩᱱᱤ ᱦᱚᱸ ᱾
ᱟᱪᱪᱷᱟ ᱟᱪᱪᱷᱟ, ᱤᱫᱤ ᱛᱚᱨᱟ ᱠᱟᱫᱮᱵᱤᱱ ᱥᱮ ᱱᱚᱰᱮ ᱜᱮᱵᱮᱱ ᱫᱚᱦᱚ ᱦᱚᱴᱚ ᱟᱠᱟᱫᱮ ᱚᱲᱟᱜ ᱨᱮ?
ᱦᱮᱸ ᱜᱚᱝᱠᱮ ᱩᱱᱤ ᱫᱚ ᱚᱱᱟ ᱵᱟᱝ ᱤᱫᱤ ᱦᱩᱭ ᱟᱠᱟᱱᱟ ᱢᱟᱱᱮ ᱵᱟᱝ ᱟᱜᱩ ᱦᱩᱭ ᱟᱠᱟᱱᱟ ᱟᱨᱠᱤ ᱾ ᱩᱱᱤ ᱫᱚ ᱱᱟᱜ ᱟᱹᱛᱩ ᱫᱤᱥᱚᱢ ᱠᱚᱨᱮ ᱜᱮ ᱢᱮᱱᱟᱭᱟ ᱾
ᱦᱚᱸ ᱟᱪᱪᱷᱟ ᱟᱪᱪᱷᱟ, ᱟᱨ ᱵᱟᱹᱦᱩ ᱢᱟᱹᱭ ᱛᱟᱠᱚ ᱫᱚ ᱩᱱᱠᱩ ᱫᱚ ᱱᱟᱯᱟᱭ ᱜᱮᱭᱟ ᱠᱚ?
ᱦᱮᱸ ᱵᱟᱹᱵᱩ ᱢᱟᱹᱭ ᱛᱟᱠᱩ ᱠᱚᱫᱚ ᱡᱚᱛᱚ ᱜᱮ ᱱᱟᱯᱟᱭ ᱜᱮᱭᱟ ᱾
ᱟᱪᱪᱷᱟ ᱟᱪᱪᱷᱟ ᱟᱪᱷᱟᱷᱟ ᱵᱟᱝ ᱱᱟᱯᱟᱭ ᱫᱚᱨᱠᱟᱨ ᱠᱟᱱᱟ ᱮᱠᱫᱚᱢ ᱦᱮᱸ ᱵᱟᱝ ᱾ ᱛᱟᱦᱚᱞᱮ ᱩᱱᱠᱩ ᱫᱚ ᱥᱟᱱᱛᱟᱲᱤ ᱢᱤᱰᱤᱭᱟᱢ ᱛᱮᱜᱮᱵᱤᱱ ᱯᱟᱲᱦᱟᱣ ᱦᱚᱪᱚᱭᱮᱫ ᱠᱚᱣᱟ ᱥᱮ ᱟᱸᱡᱚᱢ ᱠᱟᱫᱟᱞᱤᱧ?
ᱦᱮᱸ ᱦᱮᱸ ᱩᱱᱠᱩ ᱡᱚᱛᱚ ᱥᱟᱱᱛᱟᱞᱤ ᱢᱤᱰᱤᱭᱟᱢ ᱛᱮᱜᱮ ᱛᱚ ᱵᱷᱩᱨᱛᱤ ᱦᱩᱭ ᱟᱠᱟᱱᱟ ᱟᱵᱚ ᱢᱟᱱᱮ ᱪᱮᱫ ᱤᱧ ᱞᱟᱹᱭᱟ ᱜᱚᱝᱠᱮ ᱢᱟᱱᱮ ᱥᱟᱱᱛᱟᱞᱤ ᱢᱤᱰᱤᱭᱟᱢ ᱛᱮ ᱟᱵᱚ ᱢᱟᱱᱮ ᱪᱚᱨᱪᱟ ᱫᱚᱨᱠᱟᱨ ᱠᱟᱱ ᱛᱟᱵᱚᱱᱟ ᱦᱮᱸᱥᱮ ᱟᱵᱚᱣᱟᱜ ᱥᱟᱶᱛᱟ ᱵᱟᱠᱷᱟᱡ ᱫᱚ ᱵᱟᱝ ᱞᱟᱦᱟᱜ ᱛᱟᱵᱚᱱᱟ᱾ ᱥᱟᱱᱛᱟᱲᱤ ᱢᱤᱰᱤᱭᱟᱢ ᱛᱮ ᱵᱟᱵᱚᱱ ᱯᱟᱲᱦᱟᱣ ᱞᱮᱱᱠᱷᱟᱱ ᱟᱵᱚᱣᱟᱜ ᱯᱟᱹᱨᱥᱤ ᱟᱵᱚᱣᱟᱜ ᱞᱟᱠᱪᱟᱨ ᱟᱵᱚᱣᱟᱜ ᱟᱹᱨᱤᱪᱟᱹᱞᱤ ᱦᱮᱸ ᱥᱮ᱾ ᱚᱱᱟ ᱵᱟᱵᱚᱱ ᱞᱟᱦᱟ ᱫᱟᱲᱮᱭᱟᱜ ᱱᱤᱛᱚᱜ ᱵᱮᱝᱜᱚᱞᱤ ᱢᱤᱰᱤᱭᱟᱢ ᱤᱝᱜᱞᱤᱥ ᱢᱤᱰᱤᱭᱟᱢ ᱛᱮ ᱯᱟᱲᱦᱟᱣ ᱠᱟᱛᱮᱫ ᱟᱫᱚ ᱜᱤᱫᱽᱨᱟᱹ ᱠᱚ ᱪᱤᱠᱟᱹᱜ ᱛᱟᱵᱚᱱᱟ ᱯᱟᱹᱧᱪᱤ ᱰᱮᱸᱜᱟ ᱫᱚᱠᱚ ᱵᱟᱹᱜᱤᱭᱟ ᱦᱮᱸᱥᱮ ᱯᱟᱹᱧᱪᱤ ᱫᱷᱤ ᱠᱚ ᱵᱟᱹᱜ ᱠᱩᱲᱤ ᱢᱟᱱᱮ ᱠᱩᱲᱤ ᱜᱤᱫᱽᱨᱟᱹ ᱠᱚᱦᱚᱸ ᱯᱟᱹᱧᱪᱤ ᱜᱮᱸᱫᱟᱜ ᱵᱟᱹᱜᱤ ᱠᱟᱛᱮᱜ ᱦᱟᱱᱟ ᱥᱚᱴ ᱥᱠᱟᱴ ᱠᱚ ᱦᱚᱨᱚᱜᱟ ᱥᱠᱟᱴ ᱦᱚᱨᱚᱜ ᱠᱟᱛᱮ ᱚᱱᱟ ᱡᱟᱢᱟᱭ ᱚᱲᱟᱜ ᱠᱚ ᱪᱟᱞᱟᱜᱼᱟ ᱚᱱᱟᱠᱤ ᱵᱷᱟᱜᱮ ᱧᱮᱞᱚᱜᱼᱟ?
ᱮᱠᱫᱚᱢ ᱜᱚᱝᱠᱮ ᱮᱠᱚᱢ ᱟᱹᱰᱤ ᱠᱷᱟᱨᱟᱯ ᱧᱮᱞᱚᱜᱼᱟ ᱱᱚᱣᱟ ᱫᱚ ᱮᱠᱫᱚᱢ ᱥᱟᱹᱨᱤ ᱥᱟᱶᱛᱟ ᱨᱮ ᱢᱤᱫᱴᱮᱱ ᱱᱚᱣᱟ ᱫᱚ ᱟᱹᱰᱤ ᱵᱟᱹᱲᱤᱡ ᱚᱨᱥᱚᱝ ᱟᱹᱜᱩᱭᱟ ᱦᱚᱭ ᱛᱚ ᱟᱞᱤᱧ ᱞᱤᱧ ᱢᱚᱱᱮᱭ ᱫᱟ᱾ ᱮᱠᱫᱚᱢ ᱥᱟᱹᱨᱤ ᱠᱟᱛᱷᱟ ᱵᱚᱞᱛᱮ ᱟᱹᱰᱤ ᱟᱹᱰᱤ ᱨᱟᱹᱥᱠᱟᱹ ᱞᱤᱧ ᱵᱩᱡᱟᱹᱣ ᱠᱮᱫᱟ ᱛᱮᱦᱮᱧ ᱵᱟᱹᱵᱩ ᱢᱟᱹᱭ ᱛᱮᱠᱚ ᱥᱟᱱᱛᱟᱲᱤ ᱢᱤᱰᱤᱭᱟᱢ ᱛᱮᱵᱤᱱ ᱯᱟᱲᱦᱟᱣ ᱚᱪᱚᱭᱮᱫ ᱠᱚᱣᱟ ᱢᱮᱱᱠᱷᱟᱱ ᱟᱹᱞᱤᱧ ᱞᱤᱧ ᱠᱷᱚᱡᱚᱜᱼᱟ ᱥᱟᱱᱟᱢ ᱡᱩᱫᱤ ᱜᱟᱨᱡᱮᱱ ᱱᱚᱝᱠᱟ ᱡᱩᱫᱤ ᱪᱤᱱᱛᱟᱹ ᱵᱷᱟᱵᱱᱟ ᱛᱟᱦᱮᱸ ᱠᱚᱜ ᱛᱟᱠᱚᱣᱟ ᱦᱚᱭ ᱛᱚ ᱟᱹᱰᱤ ᱜᱮ ᱱᱟᱯᱟᱭ ᱠᱚᱜᱼᱟ ᱦᱮᱸ᱾
ᱮᱠᱫᱚᱢ ᱱᱚᱣᱟ ᱪᱤᱱᱛᱟᱹ ᱵᱷᱟᱵᱽᱱᱟ ᱱᱚᱣᱟ ᱱᱚᱣᱟ ᱫᱚ ᱟᱵᱚ ᱯᱨᱚᱥᱟᱨ ᱦᱩᱭᱩᱜ ᱛᱟᱵᱚᱱᱟ ᱡᱮ ᱟᱵᱚᱨᱮᱱ ᱢᱟᱹᱭ ᱵᱟᱹᱵᱩ ᱛᱮᱠᱚ ᱥᱟᱱᱟᱢ ᱠᱚᱜᱮ ᱥᱟᱱᱛᱟᱲᱤ ᱢᱤᱰᱤᱭᱟᱢ ᱛᱮᱵᱚᱱ ᱯᱟᱲᱦᱟᱣ ᱠᱚᱣᱟ᱾ ᱦᱮᱸ ᱥᱮ ᱱᱟᱦᱟᱜ ᱮᱢᱚᱱ ᱴᱟᱝ ᱫᱤᱱ ᱦᱤᱡᱩᱜ ᱠᱟᱱᱟ ᱡᱟᱦᱟᱸ ᱨᱮᱫᱚ ᱢᱟᱱᱮ ᱟᱵᱚ ᱡᱩᱫᱤ ᱥᱟᱱᱛᱟᱲᱤ ᱢᱤᱰᱤᱭᱟᱢ ᱛᱮ ᱵᱟᱵᱚᱱ ᱯᱟᱲᱦᱟᱣ ᱠᱚᱣᱟ ᱛᱟᱦᱚᱞᱮ ᱟᱵᱚᱣᱟᱜ ᱢᱟᱱᱮ ᱥᱟᱶᱛᱟ ᱰᱩᱵᱩᱡ ᱦᱚᱸ ᱫᱟᱲᱮᱭᱟᱜᱼᱟ ᱮᱢᱚᱱ ᱢᱤᱫᱴᱟᱝ ᱫᱤᱱ ᱦᱤᱡᱩᱜ ᱠᱟᱱᱟ ᱱᱤᱛᱚᱜ᱾
ᱴᱷᱤᱠ ᱴᱷᱤᱠ ᱴᱷᱤᱠ ᱮᱠᱫᱚᱢ ᱮᱠᱫᱚᱢ ᱮᱠᱫᱚᱢ ᱜᱚᱢᱠᱮ ᱮᱠᱫᱚᱢ ᱮᱠᱫᱚᱢ ᱥᱟᱹᱨᱤ ᱠᱟᱛᱷᱟ ᱠᱟᱱᱟ ᱜᱚᱝᱠᱮ ᱚᱱᱟ ᱥᱟᱶᱛᱮ ᱟᱵᱤᱱ ᱡᱩᱫᱤ ᱵᱤᱱ ᱧᱮᱞᱟ ᱛᱮᱦᱮᱧ ᱟᱵᱤᱱ ᱫᱚ ᱦᱚᱸᱜᱼᱚᱭ ᱵᱤᱱ ᱜᱟᱨᱡᱮᱱ ᱠᱟᱱᱟᱵᱤᱱ ᱢᱟᱱᱮ ᱵᱤᱱ ᱵᱟᱰᱟᱭ ᱜᱮᱭᱟ ᱛᱮᱦᱤᱧ ᱥᱟᱱᱛᱟᱞᱤ ᱛᱮ ᱵᱚᱰ ᱵᱟᱹᱱᱩᱜ ᱛᱟᱵᱚᱱᱟ᱾ ᱥᱟᱱᱛᱟᱞᱤ ᱢᱤᱰᱤᱭᱟᱢ ᱛᱮ᱾ ᱛᱟᱦᱚᱞᱮ ᱛᱮᱦᱮᱧ ᱫᱚ ᱟᱵᱚ ᱵᱚᱰ ᱛᱚ ᱞᱟᱹᱠᱛᱤ ᱟᱵᱚᱱ ᱠᱟᱱᱟ ᱛᱮᱦᱮᱧ ᱥᱟᱱᱟᱢ ᱠᱚ ᱵᱚᱰ ᱢᱮᱱᱟᱜ ᱛᱟᱠᱚᱣᱟ ᱛᱮᱦᱮᱧ ᱟᱵᱚᱣᱟᱜ ᱡᱩᱫᱤ ᱵᱚᱰ ᱵᱟᱝ ᱛᱟᱸᱦᱮᱱᱟ ᱪᱮᱫ ᱦᱩᱭᱩᱜᱼᱟ ᱛᱟᱵᱚᱱᱟ ᱟᱵᱚᱣᱟᱜ ᱫᱚ?
ᱮᱠᱫᱚᱢ ᱮᱠᱫᱚᱢ ᱜᱚᱢᱠᱮ ᱱᱚᱣᱟ ᱫᱚ ᱮᱠᱫᱚᱢ ᱮᱠᱟᱞ ᱢᱟᱱᱮ ᱡᱚᱛᱷᱟ ᱠᱟᱛᱷᱟ ᱵᱤᱱ ᱨᱟᱠᱟᱵ ᱠᱟᱫᱟ ᱢᱟᱱᱮ
ᱱᱚᱰᱮ ᱡᱷᱚᱛᱚ ᱦᱚᱲᱟᱜ ᱵᱚᱰ ᱢᱮᱱᱟᱜᱼᱟ ᱤᱝᱞᱤᱥ ᱢᱤᱰᱤᱭᱟᱢ ᱨᱮᱱᱟᱜ ᱵᱚᱰ ᱢᱮᱱᱟᱜᱼᱟ ᱵᱟᱝᱞᱟ ᱨᱤᱱ ᱢᱤᱰᱤᱭᱟᱢ ᱨᱮᱱᱟᱜ ᱵᱚᱰ ᱢᱮᱱᱟᱜᱼᱟ᱾ ᱥᱮ ᱟᱨᱦᱚᱸ ᱟᱭᱢᱟ ᱟᱭᱢᱟ ᱡᱟᱦᱟᱸ ᱛᱤᱱᱟᱹᱜ ᱮᱥᱴᱮᱴ ᱨᱮ ᱡᱟᱦᱟᱸ ᱛᱤᱱᱟᱹᱜ ᱞᱮᱝᱜᱩᱭᱮᱡᱽ ᱢᱮᱱᱟᱜᱼᱟ ᱩᱱᱠᱩ ᱟᱞᱟᱫᱟ ᱟᱞᱟᱫᱟ ᱚᱱᱠᱟ ᱵᱚᱰ ᱢᱮᱱᱟᱜ ᱛᱟᱠᱚᱣᱟ ᱦᱮᱸ ᱥᱮ᱾
ᱦᱩᱸ᱾
ᱡᱟᱦᱟᱸᱭ ᱩᱱᱠᱩ ᱟᱵᱚ ᱵᱚᱱ ᱵᱟᱰᱟᱭᱟ ᱡᱮ ᱢᱟᱭᱱᱚᱨᱚᱴᱤ ᱩᱱᱠᱩ ᱡᱟᱦᱟᱸᱭ ᱢᱩᱥᱞᱤᱢ ᱠᱚ ᱢᱮᱱᱟᱜ ᱠᱚᱣᱟ ᱦᱮᱸ ᱥᱮ᱾
ᱦᱩᱸ᱾
ᱩᱱᱠᱩᱣᱟᱜ ᱦᱚᱸ ᱩᱱᱠᱩᱣᱟᱜ ᱦᱚᱸ ᱢᱟᱱᱮ ᱢᱟᱫᱽᱨᱟᱥᱟ ᱨᱮ ᱢᱮᱱᱟᱜ ᱛᱟᱠᱚᱣᱟ ᱦᱮᱸ ᱥᱮ᱾ ᱳᱭᱮᱥᱴ ᱵᱮᱝᱜᱚᱞ ᱨᱮᱱᱟᱜ ᱦᱚᱸ ᱢᱟᱱᱮ ᱰᱟᱵᱞᱩ ᱵᱤ ᱵᱤ ᱮᱥ ᱮᱥ ᱮᱥ ᱤ ᱪᱮ ᱢᱤᱫᱴᱟᱝ ᱵᱚᱰ ᱢᱮᱱᱟᱜᱼᱟ ᱦᱮᱸ ᱥᱮ ᱛᱚ ᱚᱱᱟ ᱟᱵᱚᱣᱟᱜ ᱦᱚᱸ ᱢᱤᱫᱴᱟᱝ ᱚᱱᱠᱟ ᱥᱟᱱᱛᱟᱲ ᱢᱤᱫᱴᱟᱝ ᱵᱚᱰ ᱞᱟᱹᱠᱛᱤᱜ ᱠᱟᱱᱟ᱾
ᱴᱷᱤᱠ ᱴᱷᱤᱠ᱾ ᱜᱚᱝᱠᱮ ᱚᱱᱟ ᱮᱠᱫᱚᱢ ᱮᱠᱫᱚᱢ ᱥᱟᱹᱨᱤ ᱠᱟᱛᱷᱟ ᱠᱟᱱᱟ ᱟᱵᱤᱱ ᱡᱟᱦᱟᱸ ᱮᱠᱫᱚᱢ ᱡᱚᱛᱷᱟ ᱠᱟᱛᱷᱟ ᱵᱤᱱ ᱢᱮᱱ ᱠᱟᱫᱟ ᱥᱟᱹᱨᱤ ᱜᱮ ᱥᱟᱱᱟᱢ ᱡᱚ ᱛᱚ ᱠᱚᱣᱟᱜ ᱢᱮᱱᱟᱜᱼᱟ ᱢᱟᱱᱮ ᱟᱵᱚᱣᱟᱜ ᱦᱚᱸ ᱫᱚᱨᱠᱟᱨ ᱠᱟᱱᱟ ᱟᱨ ᱜᱚᱢᱠᱮ ᱚᱱᱟ ᱥᱟᱶᱛᱮ ᱟᱨ ᱢᱤᱫᱴᱮᱱ ᱠᱟᱛᱷᱟ ᱞᱟᱹᱭ ᱞᱮᱠᱷᱟᱱ ᱜᱮ ᱟᱹᱞᱤᱧ ᱵᱟᱹᱞᱤᱧ ᱛᱟᱦᱮᱸ ᱫᱟᱲᱮᱭᱟᱜ ᱠᱟᱱᱟ ᱛᱮᱦᱮᱧ ᱛᱮᱦᱮᱧ ᱡᱩᱫᱤ ᱛᱮᱦᱮᱧ ᱵᱚᱰ ᱵᱟᱝ ᱜᱚᱴᱷᱚᱱᱚᱜᱼᱟ ᱛᱟᱦᱚᱞᱮ ᱪᱟᱹᱠᱨᱤ ᱟᱵᱚᱨᱮᱱ ᱜᱤᱫᱽᱨᱟᱹ ᱠᱚ ᱪᱟᱹᱠᱨᱤ ᱵᱟᱹᱠᱨᱤ ᱚᱠᱟᱨᱮ ᱛᱮᱦᱮᱧ ᱟᱹᱞᱤᱧ ᱨᱮᱱ ᱜᱤᱫᱽᱨᱟᱹ ᱞᱟᱹᱭ ᱵᱤᱱ ᱟᱵᱤᱱ ᱨᱮᱱ ᱜᱤᱫᱽᱨᱟᱹ ᱞᱟᱹᱭ ᱵᱤᱱ ᱪᱟᱹᱠᱨᱤᱭᱟᱠᱚ ᱚᱠᱟᱨᱮ ᱚᱠᱟᱨᱮ ᱪᱟᱹᱠᱨᱤ ᱫᱚ᱾ ᱛᱮᱦᱮᱧ ᱥᱟᱱᱟᱢ ᱜᱤᱫᱽᱨᱟᱹ ᱡᱮ ᱢᱟ ᱛᱮᱦᱤᱧ ᱢᱟᱪᱮᱫ ᱜᱮᱠᱚ ᱛᱮᱭᱟᱨᱚᱜᱼᱟ ᱱᱚᱣᱟ ᱠᱟᱛᱷᱟ ᱫᱚ ᱵᱟᱝ ᱠᱟᱱᱟ ᱛᱚ᱾
ᱮᱠᱫᱚᱢ᱾
ᱛᱮᱦᱮᱧ ᱟᱵᱚ ᱱᱚᱣᱟ ᱠᱤᱛᱩᱨ ᱠᱚᱭᱚᱜ ᱦᱩᱭᱩᱜ ᱛᱟᱵᱚᱱᱟ ᱛᱮᱦᱮᱧ ᱟᱵᱚ ᱱᱚᱣᱟ ᱠᱷᱟᱹᱛᱤᱨ ᱠᱚᱭᱚᱜ ᱦᱚᱭᱚᱜ ᱛᱟᱵᱚᱱᱟ ᱟᱵᱚ ᱜᱟᱨᱡᱮᱱ ᱦᱤᱥᱟᱹᱵ ᱛᱮ ᱟᱵᱤᱱ ᱪᱮᱫ ᱵᱤᱱ ᱞᱟᱹᱭᱟ ᱜᱚᱝᱠᱮ ᱟᱵᱤᱱ ᱥᱟᱱᱟᱢ ᱜᱟᱨᱡᱮᱱ ᱪᱮᱫ ᱵᱤᱱ ᱢᱮᱛᱟ ᱠᱚᱣᱟ ᱪᱮᱫ ᱠᱚᱣᱟ ᱾ ᱩᱱᱠᱩ ᱪᱮ ᱥᱟᱱᱛᱟᱞᱤ ᱛᱮ, ᱢᱤᱰᱤᱭᱟᱢ ᱛᱮ, ᱟᱠᱚ ᱨᱮᱱ ᱢᱟᱹᱭ ᱵᱟᱹᱵᱩ ᱛᱟᱠᱚ, ᱵᱟᱠᱚ ᱯᱟᱲᱦᱟᱣ ᱚᱪᱚᱭᱮᱫ ᱚᱱᱟ, ᱤᱫᱤ ᱠᱟᱛᱮ, ᱟᱵᱤᱱ ᱪᱮᱫ ᱵᱤᱱ ᱢᱮᱛᱟ ᱠᱚᱣᱟ?
ᱜᱚᱝᱠᱮ, ᱚᱱᱟ ᱜᱤᱧ ᱞᱟᱹᱭᱟ, ᱯᱟᱲᱦᱟᱣ ᱯᱟᱲᱦᱟᱣ ᱥᱩᱢᱩᱝ ᱫᱚ, ᱵᱟᱝ ᱾ ᱟᱵᱚᱣᱟᱜ ᱡᱟᱦᱟᱸ, ᱤᱭᱟᱹ ᱠᱟᱱ ᱛᱟᱵᱚᱱᱟ, ᱚᱫᱷᱤᱠᱟᱨ ᱠᱟᱱ ᱛᱟᱵᱚᱱᱟ ᱾ ᱦᱮᱸ ᱥᱮ ᱢᱤᱫᱴᱟᱝ ᱥᱟᱱᱛᱟᱞᱤ ᱵᱳᱨᱰ ᱥᱟᱱᱛᱟᱲᱤ ᱵᱳᱨᱰ, ᱡᱩᱫᱤ ᱡᱚᱠᱷᱚᱱ ᱛᱚᱠᱷᱚᱱ ᱵᱟᱝ, ᱛᱮᱭᱟᱨᱟ, ᱦᱤᱛᱚᱝ ᱢᱟ ᱯᱨᱟᱭ ᱴᱤᱪᱟᱨ ᱛᱮᱜᱮ, ᱯᱟᱨᱚᱢᱚᱜ ᱠᱟᱱᱟ ᱥᱮ, ᱢᱟᱱᱮ ᱡᱟᱦᱟᱸ ᱛᱤᱱᱟ. ᱜ, ᱦᱚᱸᱜᱼᱚᱭ ᱯᱟᱨᱟ ᱴᱤᱪᱟᱨ ᱜᱮᱛᱚ, ᱜᱚᱝᱠᱮ!
ᱮᱠᱫᱚᱢ, ᱮᱠᱫᱚᱢ ᱜᱚᱝᱠᱮ, ᱯᱨᱟ ᱴᱤᱪᱟᱨ ᱜᱮ ᱾
ᱛᱟᱦᱚᱞᱮ, ᱱᱤᱛᱚᱜ ᱢᱟᱱᱮ, ᱡᱟᱦᱟᱸᱭ ᱟᱢ, ᱤᱪᱪᱷᱟᱹᱭ ᱮᱫᱟᱢ, ᱦᱚᱭ ᱛᱚ, ᱤᱧ ᱯᱟᱲᱦᱟᱣ ᱠᱩᱟᱹᱧ, ᱤᱧᱟᱜ ᱴᱟᱠᱟ ᱯᱩᱭᱥᱟᱹ ᱢᱮᱱᱟᱜ ᱛᱤᱧᱟ, ᱴᱟᱭᱤᱢ ᱢᱮᱱᱟᱜ ᱛᱤᱧᱟ, ᱛᱟᱦᱚᱞᱤᱧ, ᱯᱟᱲᱦᱟᱣ ᱠᱚᱣᱟ ᱾ ᱦᱮᱸ, ᱦᱤᱡᱩᱜ ᱢᱮ ᱫᱮᱞᱟ ᱾ ᱚᱱᱮ, ᱚᱱᱠᱟ ᱪᱟᱞᱟᱜ ᱠᱟᱱᱟ ᱛᱚ, ᱦᱮᱸ ᱥᱮ ᱾
ᱦᱩᱸᱻ ᱾
ᱛᱚ ᱟᱵᱚ, ᱢᱤᱫᱴᱟᱝ ᱜᱮ, ᱚᱱᱟ ᱤᱭᱟᱹ ᱦᱩᱭᱩᱜ ᱛᱟᱵᱚᱱᱟ ᱾ ᱡᱮ, ᱡᱟᱦᱟᱸ ᱞᱮᱠᱟ ᱛᱮ, ᱢᱤᱫᱴᱟᱝ ᱵᱳᱨᱰ ᱛᱮᱭᱟᱨ ᱦᱩᱭᱩᱜ ᱛᱟᱵᱚᱱᱟ ᱾ ᱚᱸᱰᱮ, ᱵᱳᱨᱰ ᱨᱮ, ᱟᱵᱚᱨᱮᱱ ᱢᱟᱹᱭ ᱵᱟᱹᱵᱩ ᱛᱟᱠᱚ ᱠᱚ, ᱪᱟᱹᱠᱨᱤ ᱛᱟᱵᱚᱱᱟ, ᱦᱮᱸ ᱥᱮ ᱾ ᱟᱨ, ᱠᱷ-ᱟᱸᱻᱦ ᱚᱱᱠᱟ ᱜᱮ, ᱮᱸᱰᱮ ᱠᱷᱟᱱ ᱟᱵᱚᱣᱟᱜ ᱥᱟᱱᱛᱟᱲᱤ ᱢᱤᱰᱤᱭᱟᱢ ᱦᱚᱸ ᱞᱟᱦᱟ ᱤᱫᱤᱭᱟ ᱾ ᱟᱵᱚ ᱦᱚᱸ, ᱵᱚᱱ ᱞᱟᱦᱟᱜᱼᱟ ᱾ ᱟᱵᱚᱣᱟᱜ, ᱰᱮᱵᱷᱞᱚᱯᱢᱮᱱᱴ ᱦᱩᱭᱩᱜᱼᱟ, ᱦᱮᱸᱥᱮ ᱾ ᱠᱷ-ᱮᱸ-ᱥ ᱾
ᱴᱷᱤᱠ, ᱴᱷᱤᱠ ᱴᱷᱤᱠ, ᱮᱠᱫᱚᱢ ᱜᱚᱝᱠᱮ, ᱟᱨ ᱚᱱᱟ, ᱪᱷᱟᱲᱟ ᱦᱚᱸ, ᱟᱵᱤᱱ ᱡᱩᱫᱤ ᱵᱤᱱ, ᱧᱮᱞᱟ ᱠᱟᱹᱡ ᱜᱟᱹᱦᱤᱨ ᱧᱚᱜ, ᱠᱟᱛᱮᱫ ᱛᱮᱦᱤᱧ ᱟᱵᱚ, ᱡᱟᱦᱟᱸ, ᱢᱤᱰᱤᱭᱟᱢ ᱨᱮᱱ ᱢᱟᱹᱭ ᱵᱟᱹᱵᱩ ᱛᱟᱠᱚ, ᱢᱮᱱᱟᱜ ᱠᱚᱣᱟ ᱛᱮᱦᱮᱧ, ᱥᱟᱱᱛᱟᱞᱤ ᱢᱤᱰᱤᱭᱟᱢ ᱨᱮᱜᱮ, ᱥᱤᱢᱟ ᱵᱚᱫᱽᱫᱷᱚᱛᱟ ᱠᱚ, ᱛᱟᱦᱮᱸᱱᱟ ᱾ ᱱᱚᱝᱠᱟ ᱫᱚ ᱵᱟᱝ? ᱦᱟᱜ ᱟᱫᱟᱜ, ᱟᱞᱟᱫᱟ ᱡᱟᱦᱟᱸ ᱯᱟᱨᱥᱤ ᱠᱚ, ᱢᱮᱱᱟᱜᱼᱟ ᱾ ᱱᱚᱣᱟ ᱯᱟ. ᱨᱥᱤ, ᱱᱚᱣᱟ ᱯᱟᱹᱨᱥᱤ ᱠᱚᱦᱚᱸ, ᱥᱮᱬᱟ ᱞᱟᱜᱟᱣ ᱟᱵᱚᱱ ᱠᱟᱱᱟ ᱾ ᱛᱚᱵᱮ, ᱮᱱᱟᱝ ᱜᱮ, ᱢᱤᱫᱟᱝ ᱥᱟᱶ ᱯᱟᱱᱛᱷᱟ ᱵᱚᱱ, ᱞᱟᱦᱟ ᱫᱟᱲᱮᱭᱟᱜᱼᱟ ᱾ ᱮᱠᱫᱚᱢ ᱜᱚᱢᱠᱮ, ᱞᱟᱹᱭ ᱵᱤᱱ ᱢᱟ ᱾
ᱮᱠᱟᱞ ᱜᱚᱢᱠᱮ, ᱤᱝᱞᱤᱥ, ᱦᱮᱸ ᱥᱮ, ᱤᱝᱞᱤᱥ ᱾
ᱦᱩᱸᱻ ᱾
ᱴᱟᱵᱚᱫ ᱵᱟᱝᱞᱟ, ᱦᱮᱸ ᱥᱮ, ᱦᱤᱱᱫᱤ ᱾ ᱱᱚᱣᱟ ᱠᱚ, ᱡᱮᱢᱚᱱ, ᱱᱩᱭ ᱠᱟᱱ ᱛᱟᱢᱟ, ᱦᱤᱱᱫᱤᱢ ᱥᱮᱬᱟ ᱞᱮᱠᱷᱟᱱ, ᱟᱢ ᱜᱚᱴᱟᱢ ᱫᱟᱬᱟ ᱫᱟᱲᱮᱭᱟᱜᱼᱟ ᱾ ᱡᱩᱫᱤ, ᱥᱟᱵ ᱠᱟᱜ ᱢᱮ, ᱟᱵᱚ ᱢᱤᱫᱴᱟᱝ ᱤᱭᱟᱹ ᱵᱷᱤᱛᱨᱟᱹ ᱥᱤᱢᱟ ᱵᱚᱫᱫᱷᱚ ᱵᱚᱱ ᱛᱟᱦᱮᱸᱱᱟ ᱾ ᱚᱱᱟ ᱫᱚ, ᱵᱟᱭ ᱜᱟᱱᱚᱜᱼᱟ ᱾ ᱥᱟᱱᱟᱢᱟᱜ, ᱥᱟᱱᱟᱢᱟᱜ ᱛᱮᱜᱮ, ᱟᱵᱩ ᱞᱟᱦᱟ ᱦᱩᱭᱩᱜ ᱛᱟᱵᱚᱱᱟ ᱾
ᱴᱷᱤᱠ, ᱟᱨ ᱛᱮᱦᱮᱧ ᱥᱟᱱᱟᱢ ᱟᱜ ᱛᱮ, ᱵᱟᱝᱵᱚᱱ ᱞᱟᱦᱟ ᱞᱮᱱᱠᱷᱟᱱ, ᱢᱤᱫ ᱫᱤᱱ ᱦᱤᱞᱳᱜ ᱱᱚᱝᱠᱟᱱ ᱫᱤᱱ ᱥᱮᱴᱮᱨᱚᱜᱼᱟ, ᱡᱟᱦᱟᱸ ᱫᱚ ᱟᱢᱟᱜ, ᱟᱵᱚᱣᱟᱜ ᱨᱚᱲ ᱛᱚ, ᱚᱠᱚᱭ ᱵᱟᱭ, ᱚᱠᱚᱭ ᱦᱚᱸᱛᱚ, ᱵᱟᱭ ᱵᱩᱡᱷᱟᱹᱣᱟ ᱾ ᱦᱮᱸ ᱾
ᱮᱠᱟᱞ, ᱮᱠᱟᱞ ᱮᱠᱟᱞ ᱾
ᱛᱟᱦᱞᱮ, ᱟᱢ ᱛᱚᱛᱚ, ᱥᱩᱫᱩ ᱟᱢ ᱨᱮᱜᱮ, ᱥᱤᱢᱟ ᱵᱚᱫᱫᱷᱚ ᱛᱟᱢ ᱛᱟᱦᱮᱸᱭᱮᱱᱟ, ᱡᱟᱦᱟᱸᱭ, ᱡᱟᱦᱟᱸᱭ ᱤᱝᱨᱮᱡᱤ ᱯᱟᱹᱨᱥᱤ ᱛᱮ, ᱨᱚᱲ ᱮᱫᱟᱭ ᱡᱟᱦᱟᱸᱭ, ᱦᱤᱱᱫᱤ ᱯᱟᱹᱨᱥᱤ ᱛᱮ, ᱨᱚᱲ ᱮᱫᱟᱭ, ᱱᱩᱠᱩ ᱫᱚ ᱱᱩᱠᱩ, ᱱᱩᱠᱩ ᱫᱚ, ᱱᱩᱠᱩ ᱫᱚ ᱟᱠᱚᱣᱟᱜ ᱠᱟᱛᱷᱟ ᱠᱚ, ᱫᱚᱦᱚ ᱫᱟᱲᱮᱭᱟᱜ ᱠᱟᱱᱟ ᱾
ᱮᱠᱟᱞ, ᱮᱠᱟᱞ ᱮᱠᱟᱞ ᱾
ᱛᱷᱟᱞᱮ, ᱮᱠᱟᱞ ᱦᱤᱛᱚᱜ ᱡᱩᱫᱤ ᱟᱵᱚᱣᱟᱜ ᱟᱵᱚᱣᱟᱜ ᱥᱟᱱᱛᱟᱲ ᱯᱟᱹᱨᱥᱤ ᱡᱩᱫᱤ, ᱱᱚᱣᱟ ᱪᱷᱟᱰᱟ, ᱱᱚᱣᱟ ᱪᱷᱟᱰᱟ ᱦᱚᱸ, ᱟᱨᱦᱚᱸ ᱮᱴᱟᱜ ᱯᱟᱨᱥᱤ ᱵᱟᱵᱚᱱ ᱥᱮᱬᱟᱭᱟ, ᱠᱤᱱᱛᱩ, ᱟᱹᱰᱤ ᱵᱚᱱ, ᱟᱵᱚ ᱛᱟᱭᱱᱚᱢ ᱨᱮᱵᱚᱱ ᱛᱟᱦᱮᱱᱟ ᱾ ᱜᱚᱝᱠᱮ ᱾ ᱟᱹᱞᱤᱧ ᱞᱤᱧ ᱢᱚᱱᱮ ᱦᱚᱪᱚ ᱭᱮᱫᱟ, ᱱᱚᱣᱟ ᱫᱚ, ᱮᱠᱫᱚᱢ, ᱹ ᱢᱚᱱᱮ ᱭᱮᱫᱟ ᱾
ᱥᱟᱹᱨᱤ ᱠᱟᱛᱷᱟ ᱠᱟᱱᱟ ᱜᱚᱢᱠᱮ, ᱢᱟᱱᱮ ᱤᱧ, ᱟᱹᱞᱤᱧ ᱡᱚᱠᱷᱚᱱ ᱱᱚᱰᱮ, ᱫᱩᱵᱟᱭ ᱞᱤᱧ ᱦᱮᱡ ᱮᱱᱟ, ᱜᱚᱢᱠᱮ ᱾
ᱦᱩᱸ‌᱾
ᱛᱚᱠᱷᱚᱱ ᱢᱟ, ᱱᱚᱸᱰᱮ ᱫᱚ, ᱥᱟᱱᱛᱟᱲ ᱛᱚ, ᱵᱟᱠᱚ ᱵᱩᱡᱟ, ᱦᱮᱸ ᱥᱮ ᱾
ᱦᱩᱸᱻ ᱾
ᱛᱚ ᱯᱳᱭᱞᱳ ᱫᱚ ᱚᱝᱠᱟ ᱜᱮ ᱢᱟᱱᱮ ᱦᱤᱱᱫᱤ ᱫᱚ ᱢᱚᱴᱟ ᱢᱩᱴᱤ ᱱᱚᱰᱮ ᱫᱚ ᱠᱚ ᱵᱩᱡᱟ, ᱦᱤᱱᱫᱤ ᱨᱮᱱ ᱫᱚ ᱟᱹᱰᱤ ᱩᱥᱛᱟᱹᱨ ᱨᱚ ᱫᱩᱵᱟᱭ ᱨᱮᱫᱚ ᱦᱤᱱᱫᱤ ᱠᱚ ᱵᱩᱡ ᱾ ᱛᱚ ᱚᱝᱠᱟᱜᱮ ᱯᱳᱭᱞᱳ ᱫᱚ ᱦᱤᱱᱫᱤ ᱛᱮ ᱨᱚᱲ ᱵᱟᱲᱟᱭ ᱦᱩᱭᱩᱜ ᱠᱟᱱ ᱛᱟᱦᱮᱸᱜ ᱛᱟᱨᱯᱚᱨ ᱚᱝᱠᱟ ᱦᱤᱱᱫᱤ ᱨᱚᱲ ᱨᱚᱲ ᱛᱮᱜᱮ, ᱥᱟᱱᱛᱟᱲ ᱥᱟᱱᱛᱟᱲ ᱦᱚᱲ ᱧᱟᱢ ᱦᱩᱭᱱᱟ᱾ ᱦᱤᱱᱫᱤ ᱨᱚᱲ ᱨᱚᱲ ᱛᱮᱜᱮ᱾
ᱟᱪᱪᱷᱟ᱾
ᱦᱮᱸ ᱥᱮ, ᱟᱫᱚ ᱥᱟᱱᱛᱟᱲ ᱦᱚᱲ ᱧᱟᱢ ᱦᱳᱭᱮᱱ ᱠᱷᱟᱱ ᱟᱫᱚ ᱦᱚᱭᱛᱚ ᱢᱤᱫᱴᱟᱝ ᱠᱚᱢᱤᱭᱩᱱᱤᱴᱤ ᱛᱮᱭᱟᱨ ᱦᱳᱭ ᱠᱟᱱᱟ᱾ ᱢᱤᱫᱴᱟᱝ ᱥᱟᱶ ᱛᱟ ᱢᱤᱫᱴᱟᱝ ᱦᱚᱣᱟᱴᱥᱮᱯ ᱜᱨᱩᱯ ᱥᱮ ᱚᱝᱠᱟ ᱢᱤᱫᱴᱟᱝ ᱜᱨᱩᱯ ᱞᱮ ᱛᱮᱭᱟᱨ ᱟᱠᱟᱜᱼᱟ ᱟᱨᱠᱤ,
ᱟᱪᱪᱷᱟ ᱵᱟ ᱵᱟ ᱵᱟ ᱟᱹᱰᱤ ᱪᱚᱨᱚᱠ ᱟᱹᱰᱤ ᱢᱚᱸᱡᱽ ᱜᱚᱝᱠᱮ ᱟᱹᱰᱤ ᱢᱚᱸᱡᱽ, ᱛᱮᱦᱮᱧ ᱫᱩᱵᱟᱭ ᱞᱮᱠᱟᱱ ᱡᱟᱭᱜᱟ ᱨᱮ ᱛᱮᱦᱮᱧ ᱟᱵᱚ ᱥᱟᱱᱛᱟᱲ ᱢᱮᱱᱟᱜ ᱠᱚᱣᱟ ᱱᱚᱣᱟ ᱵᱟ ᱟᱸᱡᱚᱢ ᱠᱟᱛᱮᱜ ᱥᱟᱹᱨᱤᱜᱮ ᱟᱰᱤ, ᱦᱚᱭᱛᱳ ᱜᱚᱨᱚᱵᱽ ᱵᱩᱡᱷᱟᱹᱜ ᱠᱟᱱᱟ ᱢᱚᱱᱮᱨᱮ᱾ ᱦᱮᱸ᱾
ᱦᱮᱸ ᱜᱚᱝᱠᱮ, ᱢᱟᱡ ᱢᱟᱡᱷᱮ ᱢᱚᱫᱽᱷᱮ ᱚᱝᱠᱟ ᱢᱤᱫ ᱥᱟᱶᱛᱮ ᱢᱟᱱᱮ ᱰᱤᱱᱟᱨ ᱦᱚᱸ ᱠᱚᱨᱟᱣ ᱜᱮ ᱦᱩᱭᱩᱜ ᱠᱟᱱᱟ ᱟᱨᱠᱤ ᱡᱟᱦᱟᱸ ᱛᱤᱥ ᱢᱟᱱᱮ ᱪᱷᱩᱴᱤ ᱫᱤᱱ ᱠᱚᱨᱮ, ᱚᱝᱠᱟ ᱰᱤᱱᱟᱨ ᱠᱚᱨᱟᱣ᱾
ᱟᱪᱪᱷᱟ, ᱜᱚᱝᱠᱮ ᱟᱫᱚ ᱵᱷᱩᱡᱽ ᱵᱷᱩᱡᱽᱠᱟᱞᱤᱯᱷᱟ ᱧᱮᱞ ᱪᱟᱞᱟᱣ ᱦᱩᱭᱩᱜ ᱠᱟᱱᱟ ᱥᱮ ᱵᱟᱝ?
ᱦᱮᱸ ᱜᱚᱝᱠᱮ ᱢᱟᱱᱮ ᱮᱠᱷᱚᱱᱳ ᱟᱹᱣᱨᱤ ᱪᱟᱞᱟᱣ ᱦᱩᱭᱩᱜᱼᱟ ᱢᱚᱴᱟ ᱢᱳᱴ ᱪᱟᱞᱟᱜ ᱦᱩᱭᱩᱜᱼᱟ, ᱚᱝᱠᱟ ᱴᱟᱭᱤᱢ ᱠᱚ ᱧᱟᱢ ᱞᱮᱱᱠᱷᱟᱱ᱾
ᱟᱪᱪᱷᱟ ᱟᱪᱪᱷᱟ ᱟᱪᱪᱷᱟ ᱟᱪᱪᱷᱟ᱾ ᱟᱰᱤ ᱢᱚᱡᱽ ᱜᱚᱝᱠᱮ ᱛᱮᱦᱮᱧ ᱥᱟᱨᱤ ᱜᱮ ᱛᱮᱦᱮᱧ ᱟᱰᱤ ᱜᱚᱨᱚᱵᱽ ᱵᱩᱡᱷᱟᱹᱜ ᱠᱟᱱᱟ, ᱛᱮᱦᱮᱧ ᱫᱩᱵᱟᱭ ᱞᱮᱠᱟᱱ ᱡᱟᱭᱜᱟ ᱨᱮᱦᱚᱸ ᱛᱮ ᱫᱚ ᱥᱟᱱᱛᱟᱲ, ᱟᱸ ᱱᱚᱝᱠᱟ ᱢᱤᱫᱴᱮᱱ ᱴᱷᱟᱶ ᱨᱮᱯᱮ ᱪᱟᱞᱟᱣ ᱟᱠᱟᱱ ᱛᱟᱵᱚᱱᱟ ᱥᱮ ᱢᱮᱱᱟᱜ ᱯᱮ ᱛᱟᱵᱚᱱᱟ ᱥᱟᱨᱤ ᱜᱮ ᱟᱹᱰᱤ ᱜᱚᱨᱚᱵᱽ ᱟᱹᱰᱤ ᱜᱚᱨᱚᱵᱽ ᱞᱤᱧ ᱵᱩᱡᱟᱹᱣᱫᱟ ᱟᱹᱞᱤᱧ ᱦᱚᱸ ᱦᱮᱸ᱾ ᱡᱟᱭᱦᱳᱠ ᱟᱨ ᱛᱮᱦᱮᱧ ᱚᱱᱟ ᱥᱟᱶ ᱥᱟᱶᱛᱮ ᱚᱱᱟ ᱥᱟᱱᱛᱟᱞᱤ ᱢᱤᱰᱤᱭᱟᱢ ᱨᱮᱱᱟᱜ ᱦᱚᱸ ᱢᱤᱫᱴᱮᱱ ᱱᱚᱜᱼᱚᱭ ᱡᱮ ᱵᱟᱹᱵᱩ ᱢᱟᱹᱭ ᱛᱟᱠᱚ ᱵᱤᱱ ᱯᱟᱲᱦᱟᱣ ᱦᱚᱪᱚᱭᱮᱫ ᱠᱚᱣᱟ ᱱᱚᱣᱟ ᱠᱷᱚᱱ ᱜᱚᱨᱚᱵᱽ ᱱᱟᱜ ᱪᱮᱜ ᱦᱩᱭ ᱫᱟᱲᱮᱭᱟᱜᱼᱟ, ᱦᱮᱸ ᱵᱟᱝ ᱾
ᱮᱠᱟᱞ ᱮᱠᱟᱞ, ᱟᱵᱚ ᱡᱟᱦᱟᱸ ᱛᱤᱱᱟᱹᱜ ᱪᱟᱹᱠᱨᱤ ᱨᱮᱦᱚᱸ ᱵᱚᱱ ᱟᱵᱚ ᱤᱧ ᱞᱟᱹᱭᱟᱹᱧ ᱱᱚᱣᱟ ᱜᱮ ᱟᱵᱚᱣᱟᱜ ᱥᱟᱶᱛᱟ, ᱟᱵᱚᱣᱟᱜ ᱟᱹᱨᱤᱪᱟᱹᱞᱤ ᱦᱮᱸᱥᱮ, ᱡᱮ ᱤᱧᱫᱩᱧ ᱢᱟᱨᱟᱝ ᱦᱚᱲᱱᱟ ᱢᱮᱱ ᱛᱮ ᱤᱧᱫᱚ ᱟᱫᱚ, ᱤᱧ ᱫᱚ ᱟᱹᱰᱤ ᱢᱟᱨᱟᱝ ᱢᱟᱱᱮ ᱤᱧ ᱫᱚ ᱟᱫᱚ ᱥᱟᱶᱛᱟᱧ ᱛᱚᱞᱚᱢ ᱞᱚᱴᱚᱢ, ᱱᱮᱛᱟᱨ ᱚᱝᱠᱟ ᱧᱮᱞᱚᱜ ᱠᱟᱱ ᱜᱮᱭᱟ ᱟᱹᱰᱤ ᱜᱟᱱ ᱪᱟᱹᱠᱨᱤ ᱠᱚ ᱧᱟᱢᱮᱫ ᱛᱟᱵᱚᱱᱟ ᱚᱝᱠᱟ ᱠᱚ ᱪᱟᱞᱟᱜ ᱠᱟᱱᱟ ᱟᱫᱚ ᱟᱵᱚᱣᱟᱜ, ᱥᱟᱱᱟᱢᱟᱜ ᱠᱚ ᱦᱤᱲᱤᱧ ᱛᱟᱵᱚᱱᱟ ᱚᱱᱟ ᱢᱤᱫᱴᱟᱝ ᱫᱩᱠ ᱵᱩᱡᱷᱟᱹᱜᱼᱟ ᱾
ᱜᱚᱝᱠᱮ ᱦᱚᱸᱜᱼᱚᱱᱟ ᱜᱮᱛᱚ ᱦᱚᱸᱜᱼᱚᱱᱟ ᱜᱮᱛᱚ ᱟᱹᱰᱤ ᱢᱟᱨᱟᱝ ᱢᱟᱨᱟᱝ ᱢᱤᱫᱴᱮᱱ ᱦᱮᱸ ᱦᱤᱛᱚᱜ ᱥᱟᱶᱛᱟ ᱟᱱᱟᱴ ᱟᱱᱟᱴ ᱧᱮᱞᱚᱜ ᱠᱟᱱᱟ ᱾ ᱡᱟᱦᱟᱸ ᱫᱚ ᱛᱮᱦᱮᱧ ᱡᱟᱦᱟᱸᱭ ᱠᱚ ᱡᱟᱦᱟᱸᱭ ᱠᱚ ᱪᱟᱠᱨᱤ ᱵᱟᱠᱨᱤ ᱠᱟᱱᱟ ᱛᱮᱦᱤᱧ ᱟᱵᱤᱱ ᱮᱸ ᱫᱩᱵᱟᱭ ᱨᱮᱱᱟᱜ ᱠᱟᱛᱷᱟ ᱵᱤᱱ ᱢᱮᱱᱫᱟ, ᱛᱮᱦᱮᱧ ᱚᱱᱟ ᱥᱩᱨ ᱥᱟᱨ ᱞᱤᱧ ᱦᱤᱡᱩᱜ ᱠᱟᱱᱟ ᱠᱟᱹᱡ ᱦᱟᱞᱠᱟ ᱡᱮᱢᱚᱱ ᱡᱟᱦᱟᱸᱭ ᱠᱚ ᱴᱟᱣᱩᱱ ᱨᱮᱠᱚ ᱛᱟᱦᱮᱸᱱ ᱠᱟᱱᱟ ᱦᱮᱸ, ᱡᱟᱦᱟᱸᱭ ᱠᱚ ᱠᱳᱞᱠᱟᱛᱟ ᱵᱟ ᱱᱚᱜ-ᱚ ᱱᱚᱝᱠᱟ ᱱᱟᱜ ᱵᱚᱲᱚ ᱵᱚᱲᱚ ᱥᱟᱦᱟᱨ ᱨᱮᱠᱚ ᱛᱟᱦᱮᱸᱱ ᱠᱟᱱᱟ ᱥᱟᱦᱟᱨ ᱵᱟᱡᱟᱨ ᱨᱮᱠᱚ ᱛᱟᱦᱮᱸᱱ ᱠᱟᱱᱟ ᱾ ᱜᱚᱝᱠᱮ ᱟᱵᱤᱱ ᱞᱟᱹᱭ ᱛᱮ ᱵᱟᱵᱤᱱ ᱵᱟᱵᱮᱱ ᱵᱤᱥᱟᱹᱥᱚᱜᱼᱟ, ᱚᱲᱟᱜ ᱨᱮᱱ ᱚᱲᱟᱜ ᱨᱮᱱ ᱜᱤᱫᱽᱨᱟᱹ ᱡᱟᱱᱟᱢ ᱯᱟᱹᱨᱥᱤ ᱟᱭᱚ ᱟᱲᱟᱝ ᱛᱮ ᱵᱟᱠᱚ ᱨᱚᱲ ᱦᱚᱪᱚ ᱠᱚᱣᱟ ᱾ ᱦᱮᱸ ᱵᱟᱝᱞᱟ ᱯᱟᱨᱥᱤ ᱛᱮᱠᱚ ᱨᱚᱲ ᱦᱚᱪᱚ ᱠᱚᱣᱟ ᱦᱮᱸ ᱾ ᱦᱤᱱᱫᱤ ᱯᱟᱨᱥᱤ ᱛᱮᱠᱚ ᱨᱚᱲ ᱦᱚᱪᱚ ᱟᱠᱚᱣᱟ, ᱠᱤᱱᱛᱩ ᱥᱟᱨᱤ ᱠᱟ ᱞᱟᱹᱭ ᱵᱤᱱ ᱥᱮ ᱩᱱᱠᱩ ᱩᱱᱤ ᱩᱱᱤ ᱜᱤᱫᱽᱨᱟᱹ ᱠᱤ ᱦᱟᱯᱮᱱ ᱫᱤᱱ ᱨᱮ ᱢᱤᱫᱴᱮᱱ ᱦᱮᱸ ᱡᱟᱦᱮᱨ ᱨᱮ ᱪᱟᱞᱟᱣ ᱠᱟᱛᱮᱜ ᱢᱟᱜ ᱢᱚᱬᱮ ᱨᱮ ᱥᱮ ᱵᱟᱦᱟ ᱨᱮ ᱪᱟᱞᱟᱣ ᱠᱟᱛᱮ ᱩᱱᱤ ᱠᱤ ᱚᱸᱰᱮ ᱩᱱᱤ ᱠᱤ ᱚᱸᱰᱮ ᱵᱚᱸᱜᱟ ᱵᱩᱨᱩ ᱫᱟᱲᱮᱭᱟᱜᱼᱟᱭ ᱾
ᱮᱠᱫᱚᱢ ᱮᱠᱫᱚᱢ, ᱩᱱᱤ ᱫᱚ ᱛᱤᱥ ᱨᱮᱦᱚᱸ ᱚᱱᱟ ᱫᱚ ᱮᱠᱫᱚᱢ ᱥᱩᱨᱩ ᱢᱟᱱᱮ ᱦᱟᱯᱮᱱ ᱫᱤᱱ ᱫᱚ ᱩᱱᱤ ᱫᱚ ᱥᱩᱨᱩ ᱦᱚᱸ ᱵᱟᱭ ᱥᱩᱨᱩᱜ ᱾
ᱥᱩᱨᱩᱜ ᱦᱚᱸ ᱵᱟᱭ ᱥᱩᱨᱩᱜᱼᱟ, ᱦᱮᱸ ᱱᱚᱝᱠᱟ ᱚᱸᱰᱮ ᱯᱚᱨᱤᱥᱛᱤᱛᱤ ᱫᱚ ᱧᱮᱞᱚᱜ ᱠᱟᱱᱟ ᱾ ᱦᱮᱸ ᱵᱟᱝ?
ᱦᱮᱸ ᱦᱮᱸ᱾ ᱟᱨ ᱱᱚᱝᱠᱟ ᱱᱚᱝᱠᱟ ᱪᱟᱞᱟᱣ ᱤᱫᱤ ᱞᱮᱱᱠᱷᱟᱱ ᱟᱵᱚᱣᱟᱜ ᱢᱟᱱᱮ, ᱥᱟᱶᱛᱟ ᱫᱚ ᱮᱠᱫᱚᱢ ᱢᱟᱱᱮ ᱰᱩᱵᱩᱡ ᱰᱩᱵᱩᱡ ᱥᱮᱫ ᱜᱮ ᱪᱟᱞᱟᱜᱼᱟ ᱾
ᱦᱮᱸ ᱰᱩ ᱦᱮᱸ ᱰᱩᱵᱩᱡ ᱥᱮᱜ ᱜᱮ ᱪᱟᱞᱟᱜᱼᱟ ᱚᱱᱟ ᱫᱚ ᱚᱣᱟᱨ ᱥᱮᱫ ᱫᱚ ᱵᱟᱝ ᱪᱟᱞᱟᱜᱼᱟ᱾ ᱛᱚ ᱜᱚᱝᱠᱮ ᱟᱹᱞᱤᱧ ᱞᱤᱧ ᱢᱮᱱᱟ ᱟᱹᱞᱤᱧ, ᱮᱸ ᱟᱹᱞᱤᱧ ᱞᱤᱧ ᱢᱮᱱᱟ ᱟᱵᱤᱱ ᱦᱚᱸ ᱢᱤᱫᱴᱟᱝ ᱜᱟᱨᱡᱮᱱ ᱠᱟᱱᱟ ᱵᱤᱱ ᱟᱞᱤᱧ ᱦᱚᱸ ᱢᱤᱫᱴᱟᱝ ᱜᱟᱨᱡᱮᱱ ᱠᱟᱱᱟ ᱞᱤᱧ ᱟᱵᱚ ᱫᱚᱵᱚᱱ ᱛᱚ ᱵᱚᱱ ᱵᱩᱡᱷᱟᱹᱣᱟ, ᱟᱹᱞᱤᱧ ᱞᱤᱧ ᱢᱮᱱᱟ ᱟᱵᱚ ᱨᱮᱱ ᱡᱟᱦᱟᱸᱭ ᱢᱟᱹᱭ ᱵᱟᱹᱵᱩ ᱛᱟᱠᱚ ᱢᱮᱱᱟᱜ ᱠᱚᱣᱟ ᱱᱩᱠᱩ ᱡᱩᱣᱟᱹᱱ ᱠᱚ, ᱱᱩᱠᱩ ᱡᱩᱣᱟᱹᱱ ᱠᱚᱵᱚᱱ ᱞᱟᱦᱟ ᱠᱚᱣᱟ, ᱟᱵᱚ ᱢᱟᱵᱚᱱ ᱵᱚᱭᱮᱥᱱᱟ ᱡᱩᱣᱟᱹᱱ ᱠᱚᱵᱚᱱ ᱞᱟᱦᱟ ᱠᱚᱣᱟ ᱾
ᱮᱠᱫᱚᱢ ᱮᱠᱫᱚᱢ, ᱱᱩᱠᱩ ᱡᱟᱦᱟᱸᱭ ᱢᱟᱱᱮ ᱢᱮᱜ ᱴᱟᱝ ᱠᱟᱛᱷᱟ ᱵᱟᱠᱚ ᱞᱟᱹᱭᱟ